ᱦᱮᱞᱳ, ᱦᱮᱸ ᱜᱚᱢᱠᱮ ᱡᱚᱦᱟᱨ ᱜᱮ ᱾
ᱟᱪᱪᱷᱨᱟ ᱞᱟᱹᱭ ᱛᱟᱞᱟᱝ ᱢᱮ ᱛᱚᱵᱮ ᱚᱠᱟ ᱥᱟᱛᱟᱢ ᱱᱟᱹᱭᱮ ᱞᱟᱝ ᱜᱟᱞᱢᱟᱨᱟᱣᱼᱟ? ᱦᱚᱭ ᱦᱚᱭ ᱟᱢᱟᱜ ᱫᱚ ᱴᱷᱤᱠ ᱜᱮ ᱟᱢᱚᱜ ᱠᱟᱱᱟ, ᱢᱟ ᱛᱚᱵᱮ ᱞᱟᱹᱭ ᱛᱟᱞᱟᱝ ᱢᱮ?
ᱜᱟᱯᱟᱞ ᱢᱟᱨᱟᱣ ᱫᱷᱟᱵᱤᱡ, ᱦᱮᱸ ᱜᱚᱢᱠᱮ ᱱᱤᱦᱟᱹᱛᱼᱼ ᱛᱤ ᱜᱟᱯᱟᱞᱢᱟᱨᱟᱣ ᱫᱚ ᱦᱩᱭᱩᱜᱼᱟ᱾ ᱛᱚᱵᱮ ᱚᱱᱟ ᱢᱟᱲᱟᱝ ᱛᱮᱞᱤᱧ ᱞᱟᱹᱭᱮᱜ-ᱟ ᱡᱮ ᱟᱵᱤᱱ ᱱᱟᱯᱟᱭ ᱜᱮᱭᱟᱵᱮᱱ ᱛᱚ?
ᱦᱳᱭ ᱦᱳᱭ ᱱᱟᱯᱟᱭ ᱜᱮᱭᱟ ᱱᱤᱛ ᱦᱟᱹᱲᱤᱡ ᱫᱚ, ᱟᱢᱜᱮ ᱪᱮᱫ ᱞᱮᱠᱟ?
ᱟᱪᱪᱷᱟ ᱟᱪᱪᱷᱟ ᱦᱮᱸ ᱜᱚᱢᱠᱮ ᱦᱮᱸ᱾ ᱟᱹᱞᱤᱧ ᱦᱚᱸ ᱱᱟᱯᱟᱭ ᱜᱮ, ᱥᱮ ᱥᱟᱶᱛᱮ ᱥᱟᱱᱟᱢ ᱚᱲᱟᱜ ᱦᱚᱲ ᱦᱚᱸ ᱱᱟᱭᱜᱮ ᱱᱟᱯᱟᱭ ᱜᱮ ᱢᱮᱱᱟᱜ ᱟᱠᱟᱫ ᱞᱮᱭᱟ ᱱᱤᱛᱚᱜ ᱞᱮᱠᱟ ᱫᱚ᱾ ᱦᱮᱸ ᱦᱮᱸ ᱟᱥᱚᱜ ᱟᱹᱞᱤᱧ ᱥᱟᱱᱟᱢ ᱢᱟᱹᱱᱢᱤ ᱪᱮ ᱱᱟᱯᱟᱭ ᱵᱚᱱ ᱛᱟᱦᱮᱱ ᱢᱟ ᱦᱮᱸ᱾
ᱦᱚᱭ ᱦᱚᱭ᱾
ᱟ ᱜᱚᱝᱠᱮ ᱡᱟᱠᱜᱮ ᱡᱟᱦᱟᱸ ᱵᱮᱱ ᱞᱟᱹᱭ ᱠᱮᱜᱼᱟ ᱡᱮ ᱢᱤᱫᱴᱤᱡ ᱥᱟᱠᱟᱢ ᱵᱟᱨᱮᱛᱮ ᱦᱮᱸ ᱱᱤᱦᱟᱹᱛᱤ ᱦᱮᱸ ᱥᱟᱠᱟᱢ ᱵᱟᱨᱮ ᱛᱮ ᱜᱟᱯᱟᱞ ᱢᱟᱨᱟᱣ ᱦᱩᱭᱩᱜᱼᱟ, ᱡᱟᱠᱜᱮ ᱱᱚᱣᱟ ᱮᱯ ᱨᱮ ᱢᱟᱨᱟᱝ ᱵᱚᱦᱚᱜ ᱠᱚ ᱡᱟᱦᱟᱸ ᱩᱰᱟᱹᱝ ᱴᱟᱭᱤᱢ ᱠᱚ ᱮᱢ ᱟᱠᱟᱱ ᱚᱱᱟ ᱩᱰᱟᱹᱝ ᱴᱟᱭᱤᱢ ᱨᱮᱜᱮ ᱱᱟᱦᱟᱜ ᱢᱤᱴᱤᱡ ᱥᱟᱠᱟᱢ ᱵᱟᱨᱮᱛᱮ ᱜᱟᱯᱟᱞᱢ ᱢᱟᱨᱟᱣ ᱞᱮᱱᱠᱷᱟᱱ ᱱᱤᱦᱟᱹᱛᱤ ᱟᱹᱰᱤ ᱱᱟᱯᱟᱭᱚᱜᱼᱟ, ᱥᱮ ᱚᱱᱟ ᱥᱟᱠᱟᱢ ᱫᱚ ᱱᱟᱦᱟᱜ ᱵᱟᱱᱟ ᱦᱚᱲ ᱞᱟᱝ ᱜᱟᱞᱚᱪ ᱫᱟᱲᱮᱭᱟᱜ ᱢᱟ᱾ ᱚᱱᱟ ᱥᱟᱛᱟᱢ ᱵᱟᱨᱮ ᱛᱮᱞᱟᱝ ᱜᱚᱞᱯᱚᱭᱟ ᱥᱮ ᱪᱮᱫ ᱜᱚᱝᱠᱮ?
ᱦᱚᱭ ᱦᱚᱭ ᱦᱚᱭ ᱚ ᱢᱮᱱᱠᱷᱟᱱ ᱤᱧ ᱫᱚ ᱥᱟᱱᱟᱢ ᱥᱟ ᱛᱟᱢ ᱱᱤᱭᱟᱹᱜᱮ ᱠᱚᱢᱯᱷᱚᱴᱮᱵᱚᱞ ᱢᱤᱱᱟᱹᱧ ᱠᱟᱹᱫᱤᱧᱟ ᱢᱮᱱᱫᱚ ᱟᱢᱜᱮ ᱢᱟ᱾ ᱟ ᱪᱚᱭᱮᱥ ᱛᱟᱞᱟᱝ ᱢᱮ᱾
ᱟᱫᱚ ᱜᱚᱝᱠᱮ ᱟᱹᱞᱤᱧ ᱱᱟᱦᱟᱜ ᱞᱤᱧ ᱢᱮᱱᱮᱫ ᱛᱟᱦᱮᱱᱟᱫᱚ ᱟᱹᱵᱤᱱ ᱜᱮᱵᱮᱱ ᱞᱟᱹᱭ ᱞᱮᱠᱷᱟᱱ ᱱᱟᱯᱟᱭ ᱠᱚᱜ ᱫᱚ᱾
ᱵᱟᱹᱱᱩᱭ ᱭᱟ᱾
ᱦᱮᱸ᱾
ᱞᱟᱹᱭᱢᱮ ᱞᱮᱢᱮ
ᱦᱚᱸ ᱢᱮᱱᱮᱜᱼᱟ, ᱞᱤᱧ ᱟᱵᱤᱱ ᱜᱮᱵᱮᱱ ᱞᱟᱹᱭ ᱞᱮᱠᱷᱟᱱ ᱥᱟᱠᱟᱢ ᱵᱟᱨᱮ ᱫᱚ ᱦᱟᱜ ᱟᱹᱰᱤ ᱱᱟᱯᱟᱭ ᱞᱤᱧ ᱵᱩᱡᱟᱹᱣ ᱠᱮᱭᱟ᱾
ᱟᱪᱪᱷᱟ ᱛᱚᱵᱮ ᱱᱚᱝᱠᱟᱱ ᱥᱟᱛᱟᱢ ᱛᱟᱞᱮ ᱞᱟᱹᱭ ᱛᱟᱞᱟᱝ ᱢᱮ ᱡᱮ ᱱᱚᱜ-ᱚᱭ ᱟᱵᱚᱣᱟᱜ ᱦᱚᱲᱢᱚ ᱵᱷᱟᱹᱜᱤ ᱫᱚᱦᱚᱭ ᱞᱟᱹᱜᱤᱫᱼᱼ ᱮᱻ ᱪᱤᱱ ᱠᱩ ᱠᱚᱨᱟᱣ ᱫᱚᱨᱠᱟᱨ ᱠᱟᱱᱟ?
ᱟᱪᱪᱷᱟ ᱟᱪᱪᱷᱟ᱾ ᱦᱮᱸ, ᱜᱚᱝᱠᱮ ᱟᱰᱤ ᱱᱟᱯᱟᱭ ᱠᱟᱛᱷᱟ ᱜᱮᱵᱮᱱ ᱞᱟᱹᱭ ᱠᱟᱫᱟ ᱢᱮᱱᱫᱚ ᱟᱵᱚᱣᱟᱜ ᱦᱚᱲᱢᱚ ᱢᱮᱱᱫᱚ ᱱᱟᱹᱭᱛᱮ ᱱᱟᱯᱟᱭ ᱫᱚᱦᱚ᱾ ᱞᱟᱹᱜᱤᱫ ᱛᱮ ᱟᱵᱚ ᱪᱮᱱ ᱠᱚ ᱠᱚᱨᱟᱣ ᱞᱟᱜᱟᱣ ᱟᱵᱚᱱᱟ ᱥᱮ ᱪᱮᱫ? ᱢᱮᱱᱫᱚ ᱚᱠᱟ ᱵᱷᱟᱵᱽ ᱛᱮ ᱱᱟᱯᱟᱭ ᱛᱟᱦᱮᱱᱟ ᱥᱮ ᱪᱮᱜ? ᱦᱮᱸ ᱯᱩᱭ ᱯᱩᱭᱞᱩ ᱨᱤᱞᱤᱧ ᱢᱮᱱᱟ ᱦᱮᱸ, ᱯᱩᱭᱞᱩ ᱨᱤᱞᱤᱧ ᱢᱮᱱᱟ ᱡᱮ ᱱᱚᱜ-ᱚᱭ ᱟᱵᱚ ᱦᱳᱭᱛᱚ ᱮᱴᱟᱜ ᱢᱟᱱᱢᱤ ᱠᱚᱫᱚ ᱱᱟᱦᱟᱜ ᱚ ᱚᱲᱟᱜ ᱠᱚᱨᱮ ᱠᱚ ᱛᱟᱦᱮᱱ ᱛᱮᱦᱚᱸ ᱴᱷᱤᱠ ᱜᱮᱭᱟ ᱢᱮᱱᱠᱷᱟᱱ ᱟᱵᱚ ᱡᱟᱦᱟᱸ ᱛᱤᱱᱟᱹᱜ ᱥᱟᱱᱛᱟᱲ ᱢᱟᱹᱭ ᱢᱮᱱᱟᱜ ᱟᱠ ᱠᱟᱫ ᱵᱚᱱ ᱡᱟᱦᱟᱸ ᱛᱤᱱᱟᱹᱜ ᱚ ᱢᱟᱱᱮ ᱟᱹ ᱥᱮᱛᱟᱜ ᱨᱮ ᱫᱟᱹᱲ ᱵᱟᱲᱟᱭ ᱥᱮ ᱚᱱᱠᱟ ᱱᱟᱜ ᱢᱤᱴᱤᱱ ᱡᱳᱜᱤᱝ ᱞᱮᱠᱟᱱᱟᱜ ᱡᱤᱱᱤᱥ ᱠᱚ ᱢᱮᱱᱟᱜ ᱟᱠᱟᱫ ᱜᱮᱭᱟ ᱚᱱᱟ ᱠᱚ ᱚ ᱠᱚᱨᱟᱣ ᱞᱮᱠᱷᱟᱱ ᱱᱤᱦᱟᱹᱼᱼ ᱛᱤ ᱦᱚᱲᱢᱚ ᱯᱷᱤᱴ ᱥᱮ ᱦᱚᱲᱢᱚ ᱚᱱᱟ ᱱᱟᱯᱼᱼ ᱯᱟᱭ ᱵᱩᱡᱷᱟᱹᱜ-ᱟ, ᱦᱮᱸ ᱟᱨ ᱚᱱᱠᱟ ᱜᱮ ᱮᱫ ᱴᱟᱭᱤᱢ ᱨᱮ ᱡᱚᱢ ᱧᱩ᱾ ᱛᱚ ᱥᱟᱱᱟᱢ ᱠᱤᱪᱷᱩ ᱢᱟᱱᱮ ᱴᱟᱭᱤᱢ ᱨᱮ ᱠᱚᱨᱟᱣ ᱦᱩᱭᱩᱜ-ᱟ, ᱮᱱᱮ ᱠᱷᱟᱱ ᱜᱮ ᱱᱟᱦᱟᱸᱜ ᱟᱵᱚᱣᱟᱜ ᱟ ᱦᱚᱲᱢᱚ ᱥᱮ
ᱦᱚᱭ ᱦᱚᱭ ᱚᱱᱟ ᱠᱩᱢᱟ ᱦᱚᱭ ᱚᱱᱠᱟ ᱜᱮ ᱡᱚᱛᱚ ᱜᱮ ᱟ ᱡᱚᱢ ᱧᱩ ᱠᱚᱦᱚᱸ ᱥᱚᱢᱚᱭ ᱨᱮ ᱡᱚᱛᱚ ᱠᱤᱪᱷᱩ ᱠᱚᱨᱟᱣ ᱦᱩᱭᱩᱜ-ᱟ, ᱚᱱᱟ ᱢᱟ ᱦᱮᱸ᱾ ᱜᱤ ᱚᱱᱟ ᱪᱷᱟᱰᱟ ᱠᱟᱛᱮᱜ ᱥᱮᱛᱟᱜ ᱯᱟᱭᱟᱨ ᱨᱮ ᱢᱤᱱᱤᱢᱟᱢ ᱡᱚᱢ ᱨᱮᱱᱟᱜ ᱦᱚᱸ ᱟᱭᱢᱟ ᱨᱚᱠᱚᱢ ᱵᱷᱟᱜᱽ ᱢᱮᱱᱟᱜ ᱠᱟᱫᱟ ᱢᱮᱱᱫᱚ ᱱᱚᱝᱠᱟ ᱟᱸᱻ ᱡᱮ ᱡᱟᱹᱯᱤᱫ ᱠᱷᱚᱱ ᱵᱤᱨᱤᱫ ᱠᱟᱛᱮᱜ ᱫᱚᱥ ᱢᱤᱱᱤᱴ ᱠᱷᱚᱡ ᱡᱮᱱᱚ ᱵᱟᱹᱵᱩᱱ ᱤᱭᱟᱹᱭ ᱫᱟᱹᱲᱤᱜ ᱫᱚᱥ ᱢᱤᱱᱤᱴ ᱠᱷᱚᱡ ᱚᱵᱷᱟᱨ ᱢᱮᱱᱫᱚ ᱫᱚᱥ ᱯᱚᱱᱨᱚ ᱢᱤᱱᱤᱴ ᱵᱷᱤᱛᱨᱤ ᱜᱮᱵᱩᱱ ᱡᱚᱢ ᱢᱟ, ᱩᱸᱱ ᱪᱮᱫᱟᱜ ᱡᱮ ᱥᱮᱛᱟᱜ ᱯᱟᱭᱟᱨ ᱨᱮ ᱡᱩᱫᱤ ᱟᱹᱰᱤ ᱢᱟᱨᱟᱝ ᱜᱮᱯ ᱛᱮᱦᱮᱱᱟ ᱛᱚ ᱞᱟᱦ-ᱞᱟᱡ ᱨᱮ ᱜᱮᱥ ᱨᱮᱱᱟᱜ ᱥᱚᱢᱵᱷᱚᱵᱚᱱᱟ ᱛᱟᱦᱮᱱ ᱛᱟᱵᱚᱱᱟ ᱟᱵᱚᱣᱟᱜ᱾ ᱛᱚ ᱚᱱᱟ ᱚᱱᱟ ᱞᱟᱹᱜᱤᱫ ᱛᱮ ᱡᱟᱹᱯᱤᱫ ᱠᱷᱚᱡ ᱵᱤᱨᱤᱫ ᱠᱟᱛᱮᱜ ᱠᱚᱢ ᱥᱮ ᱠᱚᱢ ᱟᱸ ᱰᱟᱠᱴᱚᱨ ᱢᱟᱠᱩ ᱢᱮᱱ ᱮᱦ ᱞᱩᱠ ᱵᱚᱢ ᱣᱟᱴᱟᱨ ᱢᱮᱱᱫᱚ ᱚᱱᱠᱟ ᱠᱩᱥᱩᱢ ᱠᱩᱥᱩᱢ ᱫᱟᱜ ᱧᱩ ᱫᱚᱨᱠᱟᱨᱟ᱾ ᱢᱮᱱᱠᱷᱟᱱ ᱱᱚᱨᱢᱟᱞ ᱫᱟᱜ ᱧᱩᱭ ᱨᱮᱦᱚᱸ ᱠᱚᱱᱳ ᱚᱥᱩᱵᱤᱫᱟ ᱫᱚ ᱵᱟᱹᱱᱩᱜ-ᱟ᱾ ᱩᱸ ᱤᱱᱟᱹ ᱯᱚᱨ ᱚᱱᱮ ᱫᱚᱥ ᱢᱤᱱᱤᱴ ᱜᱮᱯ ᱠᱟᱛᱮᱜ ᱟᱢ ᱢᱟᱱᱮ ᱫᱚᱥ ᱢᱤᱱᱤᱴ ᱜᱮᱯ ᱫᱚᱥ ᱯᱚᱱᱨᱚ ᱢᱤᱱᱤᱴ ᱜᱮᱯ ᱢᱚᱫᱽᱫᱷᱮ ᱨᱮ ᱡᱟᱦᱟᱸᱱᱟᱜ ᱵᱟᱝ ᱡᱟᱦᱟᱸᱱᱟᱜ ᱡᱚᱢ ᱦᱚᱭᱩᱜ ᱛᱟᱢᱟ ᱟᱨ ᱚ-ᱱᱚᱝᱠᱟ ᱟᱨᱠᱤ᱾ ᱵᱟᱠᱷᱟᱡ ᱮ ᱞᱟᱡ ᱨᱮ ᱢᱟᱱᱮ ᱡᱟᱦᱟᱸᱱᱟᱜ ᱵᱩᱞᱛᱮ ᱪᱮᱫ ᱱᱚᱝᱠᱟ ᱵᱩᱞᱛᱮ ᱞᱩᱪᱤ ᱛᱟᱭ ᱵᱚᱞᱮ ᱞᱩᱪᱤ ᱠᱚᱵᱩᱱ ᱡᱚᱢᱟ ᱥᱮ ᱵᱷᱟᱡᱟ ᱵᱷᱩᱡᱤ ᱡᱤᱱᱤᱥ ᱵᱩᱱ ᱡᱚᱢᱟ ᱥᱮ ᱪᱟᱸ ᱵᱚᱱ ᱧᱩᱭᱟ ᱚᱱᱠᱟ ᱦᱚᱸ ᱵᱟᱝ ᱠᱟᱱᱟ, ᱛᱚ ᱚᱱᱟ ᱚᱱᱟ ᱠᱚᱨᱟᱣ ᱠᱟᱛᱮᱜ ᱮ ᱱᱟᱥᱮ ᱱᱟᱜ ᱡᱚᱢ ᱵᱟᱲᱟ ᱠᱟᱛᱮᱜ ᱫᱤᱭᱮ ᱛᱷᱚᱲᱟ ᱩᱸ ᱮᱠᱥᱮᱥᱟᱭᱤᱡᱽ ᱥᱮ ᱵᱮᱭᱟᱢᱩᱱ ᱠᱚᱨᱟᱣ ᱫᱚᱨᱠᱟᱨ ᱛᱟᱹᱵᱩᱱᱟ ᱪᱮᱫᱟᱜ ᱡᱮ ᱯᱚᱨᱛᱤ ᱫᱤᱱ ᱜᱮ ᱯᱚᱸᱭᱛᱟᱞᱤᱥ ᱢᱤᱱᱤᱴ ᱜᱟᱱ ᱵᱮᱭᱟᱢ ᱠᱚᱨᱟᱣ ᱫᱚᱨᱠᱟᱨᱟ᱾ ᱟ ᱮᱥᱴᱮᱡᱽ ᱠᱩ ᱮᱸ ᱤᱱᱟᱹ ᱪᱷᱟᱰᱟ ᱠᱟᱛᱮᱜ ᱢᱟᱵᱚᱱ ᱵᱟᱲᱟᱭ ᱜᱮ ᱡᱮ ᱢᱤᱫᱴᱮᱱ ᱦᱚᱸ ᱢᱟᱱᱣᱶᱟ ᱥᱚᱨᱤᱨ ᱵᱷᱟᱜᱮ ᱫᱚᱦᱚᱭ ᱞᱟᱹᱜᱤᱫ ᱯᱚᱨᱡᱟᱯᱛᱚ ᱯᱚᱨᱤᱢᱟᱱ ᱡᱟᱹᱯᱤᱫ ᱢᱟ ᱫᱚᱨᱠᱟᱨ ᱜᱮ ᱥᱟᱨ ᱛᱷᱮᱠᱮ ᱟᱴ ᱜᱷᱚᱱᱴᱟ ᱚᱱᱟ ᱪᱷᱟᱰᱟ ᱠᱟᱛᱮᱜ ᱮᱸ ᱫᱩ ᱞᱤᱴ ᱴᱟᱨ ᱛᱤᱱ ᱞᱤᱴᱟᱨ ᱫᱟᱜ ᱫᱚ ᱧᱩ ᱫᱚᱨᱠᱟᱨ ᱠᱟᱱ ᱜᱮᱭᱟ ᱚᱱᱟ ᱫᱚ ᱡᱟᱦᱟᱸ ᱠᱚ ᱵᱮᱥᱤᱠ ᱱᱤᱴ ᱦᱚᱲᱢᱚ ᱨᱮᱱᱟᱜ ᱱᱚᱣᱟ ᱠᱚᱫᱚ ᱮᱠᱫᱚᱢ ᱜᱮ ᱫᱚᱨᱟᱨ ᱜᱮᱭᱟ ᱦᱚᱭ ᱥᱮ᱾
ᱦᱮᱸ ᱜᱚᱝᱠᱮ ᱱᱤᱦᱟᱹᱛᱤ ᱟᱹᱰᱤ ᱱᱟᱯᱟᱭ ᱠᱟᱛᱷᱟ ᱜᱮᱵᱮᱱ ᱢᱮᱱ ᱟᱠᱟᱫᱟ᱾ ᱮᱸ ᱢᱮᱱᱠᱷᱟᱱ ᱜᱚᱝᱠᱮ ᱱᱚᱜ-ᱚᱭ ᱡᱮ ᱡᱮᱛ ᱩᱸ ᱜᱮᱥ ᱥᱨᱤᱥᱴᱤᱜ ᱠᱟᱱ ᱛᱟᱵᱚᱱᱟ ᱱᱚᱣᱟ ᱫᱚ ᱮᱠᱪᱩᱞᱤ ᱟᱵᱚᱣᱟᱜ ᱱᱚᱜ-ᱚᱱᱟ ᱡᱚᱢ ᱩᱸᱜ ᱮᱸ ᱴᱷᱤᱠ ᱴᱷᱟᱠ ᱵᱟᱝ ᱵᱚᱱ ᱡᱚᱢ ᱧᱩᱭᱮᱫ ᱛᱮᱜᱮ ᱱᱟᱦᱟᱸᱜ ᱜᱮᱥ ᱫᱚ ᱚ ᱥᱤᱥᱴᱤᱜ ᱠᱟᱱᱟ ᱮᱭ ᱯᱚᱨ ᱚᱱᱟ ᱠᱷᱚᱱᱟᱜ ᱜᱮ ᱮ ᱞᱟᱴ ᱴᱩ ᱚᱱᱠᱟᱱᱟᱜ ᱟᱨ ᱨᱳᱜᱽ ᱟᱡᱟᱨ᱾ ᱮᱸᱜ ᱮ ᱵᱮᱱᱟᱣ ᱟᱵᱚᱱ ᱠᱟᱱᱟ ᱥᱮ ᱦᱚᱲᱢᱚ ᱨᱮ ᱢᱤᱫᱴᱤᱡ ᱛᱮᱭᱟᱨᱚᱜ ᱠᱟᱱᱟ᱾ ᱮ ᱢᱮᱱᱠᱷᱟᱱ ᱱᱚᱜ-ᱚᱱᱟ ᱟ ᱡᱚᱢᱼᱧᱩ ᱡᱩᱫᱤ ᱟᱵᱚ ᱚ ᱟᱵᱮᱱ ᱵᱮᱱ ᱞᱟᱹᱭ ᱞᱮᱜ ᱠᱮᱜ ᱞᱮᱠᱟ ᱴᱟᱭᱤᱢ ᱴᱮᱵᱤᱞ ᱡᱩᱫᱤ ᱵᱚᱱ ᱠᱚᱨᱟᱣᱟ ᱮᱠᱷᱟᱱ ᱱᱤᱦᱟᱹᱛᱤ ᱟᱵᱚᱣᱟᱜ ᱦᱚᱲᱢᱚ ᱦᱚᱸ ᱟᱹᱰᱤ ᱱᱟᱯᱟᱭ ᱛᱮᱦᱮᱱᱟ ᱥᱮ ᱟᱨ ᱱᱤᱛᱚᱜ ᱢᱟ ᱡᱟᱹᱥᱛᱤ ᱧᱮᱞᱚᱜ ᱠᱟᱱᱟ ᱵᱟᱝᱼᱼ ᱮᱦ᱾ ᱡᱚᱢ ᱫᱚ ᱦᱳᱭ ᱱᱟᱦᱳᱭ ᱮ ᱨᱮᱸᱜᱮᱡ ᱛᱮᱜᱮ ᱛᱟᱦᱮᱱ ᱠᱟᱱᱟ ᱦᱳᱭ ᱥᱮᱛᱟᱜ ᱨᱮ ᱠᱟᱹᱡ ᱜᱟᱱ ᱫᱟᱠᱟ ᱫᱟᱜ ᱮ ᱧᱩ ᱠᱮᱫᱟ ᱟᱨ ᱢᱚᱴᱟᱼᱢᱩᱴᱤ ᱫᱚᱥ ᱟᱴᱴᱟ ᱱᱚᱴᱟ ᱥᱮᱱ ᱦᱟᱸᱜ ᱟ ᱫᱟᱠᱟᱭ ᱡᱚᱢᱫᱟ ᱦᱮᱸ᱾ ᱛᱚᱵᱮ ᱡᱟᱠᱜᱮ ᱚᱱᱟ ᱠᱚᱫᱚ ᱱᱤᱦᱟᱹᱛᱤ ᱡᱟᱦᱟᱸ ᱟᱵᱮᱱ ᱵᱮᱱ ᱞᱟᱹᱭ ᱠᱮᱫ ᱞᱮᱠᱟ ᱚᱱᱠᱟ ᱜᱮ ᱠᱚᱨᱟᱣ ᱞᱮ ᱠᱷᱟᱱ ᱟᱹᱰᱤ ᱜᱮ ᱱᱟᱯᱟᱭ ᱠᱚᱜᱼᱟ᱾
ᱦᱳᱭ ᱡᱚᱢ ᱢᱮᱱᱛᱮᱫᱚ ᱱᱚᱝᱠᱟ ᱡᱚᱢ ᱦᱳᱭᱩᱜ ᱛᱟᱵᱚᱱᱟ ᱡᱮ ᱟᱢ ᱱᱚᱜ-ᱚᱭ ᱦᱟᱦᱟᱸ ᱟᱢ ᱯᱮ ᱫᱷᱟᱣ ᱮᱢ ᱡᱚᱢᱟ ᱥᱟᱵ ᱠᱟᱛᱷᱟᱨᱮᱧ ᱞᱟᱹᱭᱮᱫᱟ ᱟᱢ ᱯᱮ ᱫᱷᱟᱣᱮᱢ ᱡᱚᱢᱟ ᱡᱟᱦᱟᱸ ᱯᱮ ᱫᱷᱟᱱ ᱨᱮᱱᱟᱜ ᱡᱚᱢ ᱜᱮ ᱟᱢ ᱪᱷᱚ ᱫᱷᱟᱱ ᱡᱚᱢ ᱦᱩᱭᱩᱜ ᱛᱟᱢᱟ᱾ ᱢᱮᱱᱫᱚ ᱟᱢ ᱡᱟᱦᱟᱸ ᱛᱤᱱᱟᱹᱜ ᱯᱚᱨᱤᱢᱟᱱᱮᱢ ᱡᱚᱢᱟ ᱯᱮ ᱫᱷᱟᱣ ᱨᱮ ᱤᱱᱟᱹᱜ ᱜᱮ ᱯᱚᱨᱤᱢᱟᱱ ᱦᱩᱭᱩᱜ ᱛᱟᱢᱟ ᱪᱷᱚ ᱫᱷᱟᱣᱨᱮ, ᱢᱮᱱᱫᱚ ᱱᱚᱝᱠᱟ ᱠᱟᱱᱟ ᱡᱮ ᱟᱢ ᱵᱤᱥᱤ ᱡᱩᱫᱤᱢ ᱡᱚᱢ ᱞᱟᱹᱜᱤᱫ ᱛᱚ ᱟᱢ ᱠᱚᱢ ᱠᱚᱢ ᱡᱚᱢ ᱦᱩᱭᱩᱜ ᱛᱟᱢᱟ᱾ ᱛᱚᱵᱮ ᱟᱹᱱᱤᱡ ᱵᱮᱥᱤ ᱫᱤᱱᱮᱢ ᱡᱚᱢᱟ ᱵᱟᱠᱷᱟᱡ ᱫᱚ ᱢᱟᱱᱫ ᱱᱚᱣᱟ ᱨᱮᱱᱟᱜ ᱢᱟᱱᱮ ᱫᱚ ᱱᱚᱣᱟ ᱠᱟᱱᱟ ᱡᱮ ᱵᱮᱥᱤ ᱫᱤᱱᱮᱢ ᱡᱚᱢ ᱞᱮᱠᱟᱱ ᱱᱤᱝᱟ ᱜᱮ ᱢᱟᱱᱮ ᱵᱤᱥᱤ ᱵᱮᱥᱤᱢ ᱡᱚᱢ ᱞᱮᱠᱷᱟᱡ ᱟᱭᱢᱟ ᱠᱤᱪᱷᱩ ᱯᱨᱚᱵᱽᱞᱮᱢ ᱦᱩᱭᱩᱜ ᱛᱟᱢᱟ ᱞᱟᱡ ᱨᱮᱭᱟᱜ ᱯᱨᱚᱵᱞᱮᱢ ᱧᱮᱞᱟᱢ ᱞᱟᱡᱽ ᱠᱚ ᱡᱷᱤᱡᱞᱞᱟᱹᱜ ᱛᱟᱢᱟ, ᱚᱱᱟ ᱢᱚᱴᱟᱯᱟ ᱨᱮᱱᱟᱜ ᱱᱟᱦᱟᱜ ᱢᱤᱫᱴᱮᱱ ᱟᱹᱥᱟᱹᱨ ᱦᱤᱡᱩᱜᱼᱟ᱾ ᱛᱚ ᱱᱚᱜᱼᱚᱱᱟ ᱠᱚᱫᱚ ᱛᱷᱚᱲᱟ ᱟᱵᱚ ᱦᱚᱲᱢᱚ ᱯᱚᱠᱠᱷᱮ ᱫᱚ ᱟᱹᱰᱤ ᱯᱷᱤᱴ ᱫᱚᱦᱚᱭ ᱞᱟᱹᱜᱤᱫ ᱫᱚ ᱮᱸ ᱯᱷᱤᱴ ᱛᱤᱱᱟᱹᱜ ᱫᱤᱱᱮᱢ ᱛᱟᱦᱮᱱᱟ ᱥᱮ ᱯᱷᱤᱴ ᱫᱚᱦᱚᱭ ᱞᱟᱹᱜᱤᱫ ᱦᱚᱲᱢᱚ ᱮᱸ ᱛᱚ ᱚᱱᱠᱟ ᱡᱚᱢ ᱨᱮᱱᱟᱜ ᱯᱚᱨᱤᱢᱟᱱ ᱦᱚᱸ ᱚᱱᱠᱟ ᱜᱮ ᱠᱚᱨᱟᱣ ᱦᱳᱭᱩᱜ ᱛᱟᱵᱚᱱᱟ ᱢᱮᱱᱫᱚ ᱮᱸ ᱡᱚᱢ ᱠᱤᱫᱟᱹᱧ ᱴᱮᱥᱴᱮᱥ ᱮᱠᱫᱚᱢ ᱵᱟᱹᱧ ᱤᱭᱟᱹ ᱫᱟᱲᱮᱜ ᱠᱟᱱᱟ ᱠᱤᱪᱷᱩ ᱦᱚᱲ ᱢᱮᱱᱟᱜ ᱠᱚᱣᱟ ᱚᱱᱠᱟᱢ ᱧᱮᱞ ᱠᱚᱣᱟ ᱦᱟᱸᱜ ᱢᱟᱱᱮ ᱞᱟᱡᱽ ᱮᱢᱚᱱ ᱠᱚ ᱡᱚᱢᱟ ᱮ ᱡᱮ ᱞᱟᱡᱽ ᱵᱤᱭᱳᱜ ᱮᱠᱫᱚᱢ ᱞᱟᱡᱽ ᱦᱚᱸ ᱯᱷᱩᱞᱟᱹᱣ ᱠᱚᱜ ᱛᱟᱠᱚᱣᱟ ᱢᱟᱱᱮ ᱵᱟᱠᱚ ᱞᱟᱲᱟᱣ ᱫᱟᱲᱮᱭᱟᱜᱼᱟ᱾ ᱛᱚ ᱦᱚᱜᱼᱚᱱᱟ ᱫᱚ ᱮᱠᱫ ᱮᱠᱫᱳᱢ ᱜᱮ ᱵᱟᱝ ᱵᱷᱟᱜᱮᱭᱟ ᱪᱮᱫᱟᱜ ᱡᱮ ᱞᱟᱡ ᱪᱮᱛᱟᱱ ᱯᱮᱥᱟᱨ ᱮ ᱧᱟᱢ ᱮᱫᱟ ᱥᱮ ᱚᱱᱠᱟ ᱞᱟᱡᱽ ᱦᱟᱨᱟ ᱨᱮᱭᱟᱜ ᱥᱚᱢᱵᱷᱚᱵᱚᱱᱟ ᱛᱟᱦᱮᱱᱟ ᱟᱨ ᱞᱟᱡᱽ ᱦᱟᱨᱟ ᱞᱮᱱᱠᱷᱟᱱ ᱵᱟᱲᱟᱭ ᱜᱮᱭᱟᱢ ᱡᱟᱸᱜᱟ ᱨᱮᱱᱟᱜ ᱯᱨᱚᱵᱞᱮᱢ ᱦᱤᱡᱩᱜᱼᱟ ᱾ ᱜᱩᱴᱷᱤ ᱦᱟᱹᱥᱩ ᱾ ᱮ ᱴᱩ ᱦᱟᱹᱥᱩ ᱵᱚᱦᱚᱜ ᱦᱟᱹᱥᱩ ᱛᱟᱨᱯᱚᱨᱮ ᱟᱭᱢᱟ ᱨᱚᱠᱚᱢ ᱫᱩᱥᱪᱤᱱᱛᱟ ᱾ ᱦᱳᱭᱥᱮ ᱱᱚᱣᱟ ᱢᱤᱫᱴᱮᱱ ᱱᱚᱜᱼᱱᱚᱝᱠᱟ ᱠᱷᱚᱱ ᱜᱮ ᱟᱭᱢᱟ ᱠᱤᱪᱷᱩ ᱢᱟᱱᱮ ᱦᱟᱹᱥᱩ ᱨᱩᱣᱟᱹ ᱠᱩ ᱨᱟᱠᱟᱵ ᱦᱤᱡᱩᱜᱼᱟ ᱦᱳᱭᱥᱮ ᱞᱟᱡᱽ ᱠᱞᱤᱭᱟᱨ ᱛᱟᱦᱮᱸᱱ ᱛᱟᱵᱳᱱ ᱠᱷᱟᱱ ᱴᱷᱤᱠ ᱴᱷᱟᱠ ᱡᱚᱛᱚ ᱠᱤᱪᱷᱩ ᱛᱟᱦᱮᱱᱟ ᱦᱳᱭ ᱥᱮ ᱾
ᱢᱮᱱᱞᱮᱠᱷᱟᱱ ᱫᱚ ᱱᱚᱜᱼᱚᱭ ᱡᱮ ᱱᱤᱛᱚᱜ ᱟᱭᱢᱟ ᱟᱭᱢᱟ ᱟᱹᱰᱤ ᱟᱹᱰᱤ ᱨᱚᱠᱚᱢ ᱟᱹᱣᱨᱤᱜᱼᱟ ᱾ ᱟᱹᱰᱤ ᱮᱴᱟᱜ ᱨᱚᱠᱚᱢᱟᱜ ᱢᱚᱥᱞᱟ ᱯᱟᱹᱛᱤ ᱠᱚᱦᱚᱸ ᱵᱚᱱ ᱡᱚᱢᱮᱫ ᱜᱮᱭᱟ ᱚᱱᱮ ᱚᱱᱟ ᱠᱚᱛᱮ ᱦᱚᱸ ᱟᱭᱢᱟ ᱟᱭᱢᱟ ᱜᱮᱥ ᱥᱨᱤᱥᱴᱤᱜ ᱜᱮᱭᱟ ᱾
ᱦᱮ ᱚᱱᱟ ᱫᱚ ᱜᱮᱥ ᱵᱚᱞᱛᱮ ᱱᱚᱜᱼᱚᱭ ᱢᱚᱥᱞᱟ ᱯᱟᱹᱛᱤ ᱵᱚᱞᱛᱮ ᱚᱱᱠᱟᱱᱟᱜ ᱟᱹᱰᱤ ᱢᱮᱱᱫᱚ ᱟᱵᱚ ᱫᱚ ᱥᱟᱥᱟᱝ ᱢᱚᱥᱞᱟ ᱥᱮ ᱚᱱᱠᱟᱱᱟᱜ ᱟᱸᱦ ᱟᱭᱢᱟ ᱟᱭᱢᱟ ᱟᱸᱦ ᱜᱮᱵᱚᱱ ᱵᱟᱲᱟᱭᱟ ᱢᱮᱱᱠᱷᱟᱱ ᱟᱨᱚ ᱚᱱᱠᱟᱱᱟᱜ ᱪᱤᱠᱮᱱ ᱢᱚᱥᱞᱟ ᱥᱮ ᱛᱟᱯᱚᱨᱮ ᱚᱱᱠᱟᱱᱟᱜ ᱟᱹᱰᱤ ᱟᱭᱢᱟ ᱟᱭᱢᱟ ᱢᱚᱥᱞᱟ ᱢᱮᱱᱟᱜ ᱟᱠᱟᱫᱼᱟ ᱢᱮᱱᱠᱷᱟᱱ ᱚᱱᱟ ᱠᱚ ᱢᱚᱥ ᱢᱚᱥᱞᱟ ᱵᱟᱨᱮᱛᱮ ᱫᱚ ᱱᱟᱦᱟᱜ ᱵᱟᱵᱚᱱ ᱵᱟᱲᱟᱭᱟ ᱥᱮ ᱚᱱᱟ ᱠᱚ ᱫᱟᱨᱮ ᱫᱚ ᱱᱟᱦᱟᱜ ᱵᱟᱵᱚᱱ ᱵᱟᱲᱟᱭᱟ ᱡᱮ ᱡᱚᱜᱼᱟ ᱥᱮ ᱪᱤᱠᱟᱹᱜᱼᱟ ᱥᱮ ᱫᱟᱜᱼᱟ ᱦᱮᱸ ᱾ ᱡᱟᱜ ᱜᱮ ᱥᱟᱥᱟᱝ ᱢᱚᱥᱞᱟ ᱫᱚ ᱱᱟᱦᱟᱜ ᱵᱟᱲᱟᱭᱟᱵᱚᱱ ᱡᱮ ᱫᱟᱨᱮᱜᱼᱟ ᱥᱮ ᱫᱟᱜᱼᱟ ᱾ ᱟᱨ ᱢᱮᱱᱠᱷᱟᱱ ᱚᱱᱮ ᱚᱱᱟ ᱠᱚᱵᱚᱱ ᱡᱚᱢᱮᱫᱼᱟ ᱚᱱᱮ ᱚᱱᱟ ᱠᱚ ᱛᱮᱜᱮ ᱱᱟᱦᱟᱜ ᱟᱵᱚᱣᱟᱜ ᱦᱚᱲᱢᱚ ᱥᱮ ᱚᱱᱠᱟ ᱟᱨᱚ ᱡᱟᱹᱥᱛᱤ ᱧᱚᱜ ᱜᱮᱥ ᱥᱨᱤᱥᱴᱤᱟᱜ ᱠᱟᱱᱟ, ᱦᱳᱭᱛᱚ ᱟᱡ ᱱᱤᱭᱟᱹᱛᱮ ᱦᱳᱭᱛᱳ ᱩᱱᱟᱹᱜ ᱴᱟᱜ ᱵᱟᱭ ᱚᱥᱩᱵᱤᱫᱷᱟ ᱵᱟᱭ ᱮᱢᱮᱫᱼᱟ, ᱢᱮᱱᱠᱷᱟᱱ ᱚᱱᱟᱛᱮ ᱱᱟᱜ ᱡᱟᱹᱥᱛᱤ ᱚᱥᱩᱵᱤᱫᱟᱭ ᱮᱢᱮᱫᱼᱟ ᱟᱨ ᱱᱮᱛᱟᱨ ᱢᱟ ᱡᱟᱹᱥᱛᱤ ᱧᱮᱞᱚᱜ ᱠᱟᱱᱟ ᱡᱮ ᱵᱟᱝ ᱚᱱᱟ ᱠᱚ ᱪᱷᱟᱲᱟ ᱛᱮ ᱱᱟᱦᱟᱜ
ᱩᱛᱩ ᱥᱮ ᱫᱟᱠᱟ ᱱᱟᱦᱟᱜ ᱵᱟᱵᱚ ᱡᱚᱢ ᱫᱟᱲᱮᱭᱟᱜ ᱠᱟᱱ ᱜᱮᱭᱟ, ᱱᱤᱦᱟᱹᱛᱤ ᱚᱱᱮ ᱚᱱᱟ ᱠᱟᱹᱴᱤᱡ ᱵᱚᱱ
ᱦᱳᱭ ᱾ ᱚᱱᱟ ᱚᱱᱟ ᱠᱚᱢᱟ ᱡᱚᱛᱚ ᱜᱮ ᱴᱷᱤᱠ ᱜᱮᱭᱟ, ᱢᱮᱱᱠᱷᱟᱱ ᱟᱵᱚᱢ ᱧᱮᱞᱟ ᱥᱟᱱᱛᱟᱲ ᱥᱚᱢᱟᱡᱽ ᱨᱮᱱ ᱦᱚᱲ ᱥᱩᱫᱷᱩ ᱥᱟᱱᱛᱟᱲ ᱥᱚᱢᱟᱡᱽ ᱨᱮᱱ ᱫᱚ ᱵᱟᱝ ᱢᱟᱱᱮ ᱮᱴᱟᱜ ᱡᱟᱹᱛ ᱨᱮᱱ ᱦᱚᱲ ᱦᱚᱸᱢ ᱧᱮᱞ ᱠᱚᱣᱟ ᱾ ᱦᱟᱺᱰᱤ ᱯᱟᱹᱨᱣᱟᱹ ᱥᱮ ᱚᱱᱠᱟ ᱯᱩᱸᱜᱤ ᱥᱮ ᱥᱤᱜᱟᱨᱮᱴ ᱧᱩ ᱫᱚ ᱟᱹᱰᱤ ᱟᱸᱴ ᱠᱚ ᱢᱟᱱᱮ ᱯᱟᱹᱨᱠᱟᱹᱣ ᱟᱠᱟᱱᱟ, ᱢᱮᱱᱫᱚ ᱦᱮᱣᱟ ᱪᱟᱵᱟᱣ ᱟᱠᱟᱱᱟ ᱠᱚ ᱢᱤᱫᱴᱮᱱ ᱱᱮᱥᱟ ᱨᱮᱠᱚ ᱜᱨᱩᱥᱛᱚ ᱟᱠᱟᱱᱟ ᱾ ᱛᱚ ᱱᱚᱜᱼᱚᱱᱟ ᱢᱟᱨᱟᱝ ᱢᱤᱫᱴᱮᱱ ᱟᱹᱰᱤ ᱢᱟᱨᱟᱝ ᱡᱤᱱᱤᱥ ᱠᱟᱱᱟ ᱡᱮ ᱱᱚᱜᱼᱚ ᱱᱚᱣᱟ ᱡᱩᱫᱤ ᱢᱤᱫᱴᱮᱱ ᱞᱤᱢᱤᱴ ᱨᱮ ᱥᱮ ᱢᱤᱫᱴᱮᱱ ᱤᱭᱟᱹᱨᱮ ᱵᱟᱵᱚ ᱡᱚᱢ ᱞᱮᱠᱷᱟᱡ ᱥᱮ ᱵᱟᱵᱚ ᱧᱩ ᱞᱮᱠᱷᱟᱱ ᱛᱚ ᱱᱚᱜᱼᱱᱟ ᱫᱚ ᱟᱹᱰᱤ ᱢᱟᱨᱟᱝ ᱢᱤᱫᱴᱮᱱ ᱟᱵᱚ ᱛᱟᱭᱚᱢ ᱫᱟᱨᱟᱢ ᱟᱹᱰᱤ ᱢᱟᱨᱟᱝ ᱠᱷᱚᱛᱤᱜᱨᱚᱥᱛᱚ ᱵᱚᱱᱟᱭ ᱟᱵᱚᱣᱟᱜ ᱦᱚᱲᱢᱚ ᱨᱮ ᱾ ᱪᱮᱫᱟᱜ ᱡᱮ ᱱᱚᱣᱟ ᱱᱚᱣᱟ ᱤᱫᱤ ᱱᱚᱣᱟ ᱠᱟᱛᱮ ᱱᱚᱣᱟ ᱦᱚᱛᱮ ᱛᱮᱜᱮ ᱟᱵᱚ ᱮᱢᱚᱱ ᱮᱢᱚᱱ ᱡᱤᱱᱤᱥ ᱮᱢᱚᱱ ᱮᱢᱚᱱ ᱨᱩᱣᱟᱹ ᱧᱟᱢᱮᱫ ᱵᱚᱱᱟ ᱡᱮ ᱦᱚᱲ ᱵᱟᱧᱪᱟᱣ ᱦᱚᱸ ᱵᱟᱠᱚ ᱵᱟᱧᱪᱟᱜ ᱠᱟᱱᱟ ᱾ ᱟᱨ ᱟᱵᱚᱨᱮᱢ ᱧᱮᱞ ᱠᱚᱣᱟ ᱦᱟᱸᱜ ᱡᱟᱦᱟᱸ ᱛᱤᱱᱟᱹᱜ ᱜᱮ ᱵᱨᱮᱱᱰ ᱥᱮ ᱡᱟᱦᱟᱸ ᱛᱤᱱᱟᱹᱜ ᱦᱟᱺᱰᱤ ᱜᱮ ᱥᱮ ᱡᱟᱦᱟᱸ ᱛᱤᱱᱟᱹᱜ ᱚᱱᱠᱟ ᱯᱩᱝᱤ ᱥᱤᱜᱨᱮᱴ ᱠᱚ ᱛᱟᱦᱮᱱᱟ ᱚᱱᱟ ᱩᱱᱠᱩᱣᱟᱜ ᱵᱨᱮᱱᱰ ᱤᱭᱟᱹ ᱨᱮᱜᱮᱢ ᱧᱮᱞᱟ ᱡᱟᱦᱟᱸ ᱯᱮᱠᱮᱴ ᱥᱮ ᱚᱱᱠᱟ ᱠᱳᱣᱴᱚ ᱨᱮ ᱛᱟᱦᱮᱱᱟ ᱯᱩᱨᱟᱹ ᱮᱠᱫᱚᱢ ᱠᱮᱱᱥᱟᱨ ᱨᱮᱱᱟᱜ ᱪᱷᱚᱵᱤ ᱠᱚ ᱮᱢ ᱠᱟᱜᱼᱟ ᱢᱮᱱ ᱠᱷᱟᱱ ᱩᱱᱠᱩ ᱟᱠᱚ ᱥᱮᱫ ᱠᱷᱚᱚᱡ ᱫᱚ ᱛᱤ ᱠᱚ ᱫᱩᱞ ᱠᱟᱫᱟ ᱡᱮ ᱱᱚᱣᱟ ᱠᱚᱯᱮ ᱧᱩ ᱞᱮᱠᱷᱟᱡ ᱯᱮ ᱱᱚᱣᱟ ᱱᱚᱣᱟ ᱦᱩᱭᱩᱜ ᱛᱟᱯᱮᱭᱟ ᱾ ᱢᱮᱱᱠᱷᱟᱱ ᱟᱵᱚ ᱢᱟᱱᱮ ᱵᱩᱡ ᱠᱟᱛᱮᱫ ᱵᱟᱵᱚ ᱵᱩᱡ ᱠᱟᱛᱮᱫ ᱚᱱᱟ ᱵᱚᱱ ᱡᱚᱢ ᱮᱫᱟ ᱵᱚᱱ ᱥᱮ ᱵᱚᱱ ᱧᱩᱭ ᱮᱫᱟ ᱾
ᱦᱮᱸ ᱜᱚᱝᱠᱮ ᱱᱤᱦᱟᱹᱛᱤ ᱾ ᱵᱟᱥᱛᱚᱵᱤ ᱡᱟᱦᱟᱸᱭ ᱠᱚ ᱟᱨ ᱚᱱᱟ ᱠᱚ ᱵᱮᱱᱟᱣᱮᱫᱼᱟ ᱩᱱᱠᱩ ᱫᱚ ᱯᱩᱨᱟᱹ ᱵᱟᱝ ᱨᱮᱜᱮ ᱪᱚᱵᱤᱥ ᱥᱟᱞᱟᱜ ᱛᱮ ᱟᱵᱚ ᱢᱟᱹᱱᱢᱤ ᱠᱚ ᱵᱩᱡᱽ ᱦᱚᱪᱚᱭᱮᱫ ᱵᱚᱱᱟ ᱡᱮ, ᱱᱚᱣᱟ ᱡᱤᱱᱤᱥ ᱱᱚᱝᱠᱟ ᱤᱭᱩᱡᱽ ᱞᱮᱠᱷᱟᱱ ᱱᱤᱝᱠᱟᱹ ᱦᱩᱭᱩᱜᱼᱟ ᱾ ᱟᱫᱚ ᱮᱱᱛᱮ ᱨᱮᱦᱚᱸ ᱟᱵᱚ ᱢᱟᱹᱱᱢᱤ ᱵᱟᱵᱚᱱ ᱵᱩᱡ ᱫᱟᱲᱮᱭᱟᱜ ᱠᱟᱱᱟ ᱢᱮᱱ ᱫᱚ ᱚᱱᱟ ᱢᱮᱱ ᱫᱚ ᱧᱩ ᱧᱩ ᱜᱮ ᱥᱟᱱᱟ ᱠᱟᱱᱟ ᱥᱮ ᱪᱮᱫ ᱞᱮᱠᱟ ᱚᱱᱠᱟ ᱠᱟᱛᱮᱫ ᱦᱟᱸᱜ ᱵᱚᱱ ᱧᱩᱭᱮᱫ ᱜᱮᱭᱟ ᱾ ᱦᱮᱸ ᱢᱮᱱ ᱠᱷᱟᱱ ᱚᱸᱰᱮ ᱮᱠᱪᱩᱭᱮᱞᱤ ᱯᱷᱳᱴᱳ ᱮᱢ ᱢᱮᱱᱟᱜᱼᱟ ᱥᱮ ᱚᱱᱟ ᱥᱟᱞᱟᱜ ᱛᱮ ᱟᱵᱚ ᱵᱟᱰᱟᱭ ᱦᱚᱪᱚᱭᱮᱫ ᱵᱚᱱᱟ ᱠᱚ ᱡᱮ ᱱᱚᱣᱟ ᱧᱩ ᱱᱤᱭᱟᱹ ᱨᱳᱜᱽ ᱦᱩᱭᱩᱜᱼᱟ ᱥᱮ ᱱᱤᱦᱟᱹᱛᱤ ᱟᱵᱚ ᱵᱩᱡᱽ ᱫᱚᱨᱠᱟᱨ ᱠᱟᱱᱟ ᱾ ᱥᱮ ᱱᱤᱦᱟᱛᱤ ᱚᱱᱟ ᱫᱚ ᱵᱟᱝ ᱧᱩ ᱞᱮ ᱠᱷᱟᱱ ᱜᱮ ᱟᱹᱰᱤ ᱱᱟᱯᱟᱭ ᱠᱚᱜᱼᱟ᱾ ᱦᱮᱸ ᱵᱚᱫᱚᱞᱮ ᱡᱩᱫᱤ ᱪᱚᱠᱞᱮᱴ ᱠᱚ ᱟᱭᱢᱟ, ᱟᱭᱢᱟ ᱡᱤᱱᱤᱥ ᱜᱮ ᱧᱟᱢᱚᱜᱼᱟ᱾ ᱚᱱᱟ ᱠᱚ ᱜᱮ ᱪᱚᱠᱚᱡ ᱵᱟᱲᱟᱭ ᱞᱮᱠᱷᱟᱡ ᱱᱤᱦᱟᱹᱛᱤ ᱦᱮᱸ ᱚᱱᱟ ᱥᱤᱠᱨᱮᱴ ᱧᱩ ᱨᱮᱱᱟᱜ ᱥᱚᱠ ᱫᱚ ᱦᱩᱱᱟᱹᱝ ᱪᱟᱵᱟ ᱠᱚᱜ ᱠᱮ ᱜᱮᱭᱟᱢ ᱾ ᱦᱳᱭᱛᱳ ᱱᱤᱛᱚᱜ ᱫᱚᱥ ᱵᱟᱨᱚ ᱯᱚᱱᱨᱚ ᱠᱚ ᱦᱟᱛᱟᱣᱮᱫᱼᱟ᱾ ᱡᱟᱜᱮ ᱩᱱᱟᱹᱜ ᱨᱮᱱᱟᱜ ᱪᱚᱠᱞᱮᱴ ᱥᱟᱨᱟ ᱫᱤᱱ ᱵᱤᱱ ᱪᱚᱯᱚᱡᱟ ᱟᱫᱚ ᱵᱷᱩᱞᱟᱹᱜ ᱟᱵᱮᱱ
ᱵᱟᱝ, ᱵᱟᱝ ᱚᱱᱟ ᱡᱟᱦᱟᱸ ᱚᱱᱟ ᱠᱚ ᱫᱚ ᱢᱤᱫᱴᱮᱱ ᱯᱷᱮᱠ ᱠᱟᱱᱟ ᱵᱟᱲᱟᱭᱟᱢ ᱛᱚ ᱾ ᱦᱮᱸ ᱡᱟᱦᱟᱸ ᱚᱱᱟᱠᱩ ᱢᱮᱱ ᱫᱟ ᱥᱮ ᱱᱚᱣᱟ ᱪᱚᱠᱞᱮᱴ ᱡᱚᱢ ᱯᱮ ᱥᱮ ᱱᱚᱝᱠᱟ ᱢᱤᱫᱴᱮᱱ ᱟᱠᱣᱟᱜ ᱢᱤᱫ ᱴᱮᱱ ᱠᱳᱢᱯᱟᱱᱤ ᱠᱚ ᱠᱷᱩᱞᱟᱹᱣ ᱟᱠᱟᱫᱟ ᱡᱮ ᱱᱚᱣᱟ ᱠᱷᱟᱹᱛᱤᱨ ᱛᱮ ᱟᱯᱮ ᱯᱮ ᱤᱭᱟᱹᱼᱟ ᱢᱮᱱᱠᱷᱟᱱ ᱱᱚᱣᱟ ᱫᱚ ᱢᱤᱫ ᱴᱮᱱ ᱢᱚᱱᱮ ᱠᱟᱱᱟ, ᱢᱚᱱ ᱠᱷᱚᱱᱚᱡ ᱢᱤᱫ ᱴᱮᱱ ᱩᱰᱩᱩᱜ ᱨᱮᱱᱟᱜ ᱵᱩᱡᱫᱟᱢ ᱛᱚ᱾ ᱟᱢ ᱡᱩᱫᱤ ᱢᱚᱱᱮ ᱠᱷᱚᱡ ᱢᱮᱱᱟ ᱥᱮ ᱡᱮ ᱤᱧ ᱵᱟᱹᱧ ᱧᱩᱭᱟ ᱥᱮ ᱵᱟᱹᱧ ᱤᱭᱟᱹᱭᱟ ᱛᱚ ᱟᱢ ᱫᱟᱲᱮᱭᱟᱜᱼᱟ, ᱠᱤᱪᱷᱩ ᱫᱤᱱ ᱚᱥᱩᱵᱤᱫᱟ ᱦᱩᱭᱩᱜᱭᱼᱟ᱾ ᱟ ᱵᱚᱞᱮ ᱠᱤᱪᱷᱩ ᱫᱤᱱ ᱚᱥᱩᱵᱤᱫᱷᱟ ᱦᱩᱭᱩᱜ ᱚᱱ ᱛᱮᱜᱮ ᱴᱟᱱᱮᱢ ᱢᱟᱨᱟᱣ ᱴᱟᱱᱮᱢ ᱢᱟᱱᱮ ᱢᱟᱱᱮ ᱢᱚᱱᱮᱭ ᱚᱨ ᱛᱟᱢᱟ ᱡᱮ ᱛᱷᱚᱲᱟ ᱧᱩ ᱞᱟᱹᱜᱤᱫ ᱥᱮ ᱪᱮᱫ ᱞᱮᱠᱟ ᱾ ᱦᱳᱭ ᱥᱮ ᱛᱚ ᱱᱚᱜᱼ ᱱᱚᱝᱠᱟ ᱢᱤᱫ ᱴᱮᱱ ᱤᱭᱟᱹ ᱠᱟᱱᱟ᱾ ᱟᱢ ᱡᱚ ᱠᱷᱚᱱ ᱠᱟᱹᱴᱤᱡ ᱜᱮᱢ ᱛᱟᱦᱮᱸ ᱠᱟᱱᱟ ᱛᱚ ᱩᱱ ᱚᱠᱛᱚ ᱫᱚ ᱟᱢ ᱡᱩᱫᱤ ᱠᱟᱛᱷᱟᱧ ᱞᱟᱹᱭᱮᱫᱟ ᱡᱩᱫᱤ ᱱᱤᱛ ᱚᱠᱛᱚᱮᱢ ᱧᱩᱭᱮᱫ ᱠᱟᱱ ᱠᱷᱟᱡ ᱥᱮᱢ ᱱᱤᱛ ᱚᱠᱛᱚ ᱟᱢ ᱫᱚ ᱪᱮᱫ ᱠᱚ ᱢᱮᱱᱟ ᱱᱤᱛ ᱚᱠᱛᱚ ᱫᱚ ᱟᱢᱫᱚ ᱚᱱᱟ ᱫᱚ ᱵᱟᱢ ᱟᱲᱟᱜ ᱫᱟᱲᱮᱭᱟᱜᱼᱟ, ᱚᱱᱟ ᱟᱲᱟᱜ ᱞᱟᱹᱜᱤᱫ ᱛᱮ ᱟᱢ ᱥᱚᱢᱚᱭ ᱞᱟᱜᱟᱣ ᱢᱟ ᱟᱨ ᱚᱱᱟ ᱠᱷᱚᱡ ᱛᱷᱚᱲᱟ ᱥᱟᱺᱜᱤᱧ ᱨᱮ ᱛᱟᱦᱮᱱ ᱦᱩᱭᱩᱜ ᱛᱟᱢᱟ᱾ ᱤᱱᱟᱹ ᱠᱷᱟᱱ ᱜᱮ ᱦᱩᱭᱱᱟ᱾ ᱟᱨ ᱚᱲᱟᱜ ᱨᱮᱱ ᱦᱚᱲ ᱠᱟᱛᱷᱟ ᱠᱩᱢ ᱩᱭᱦᱟᱹᱨ ᱵᱷᱟᱵᱱᱟᱭᱟ ᱥᱮ ᱛᱟᱦᱚᱞᱮ ᱟᱨ ᱧᱩ ᱜᱮ ᱵᱟᱝ ᱥᱟᱱᱟ ᱢᱮᱭᱟ ᱾
ᱦᱮᱸ ᱜᱚᱝᱠᱮ ᱚᱱᱠᱟ ᱫᱚ ᱱᱟᱦᱟᱜ ᱯᱟᱹᱦᱤᱞ ᱢᱚᱴᱟ ᱢᱩᱴᱤ ᱯᱚᱱᱫᱽᱨᱚ, ᱥᱳᱞᱳ ᱵᱚᱭᱚᱥ ᱨᱮ ᱚᱱᱠᱟ ᱤᱭᱩᱥ ᱵᱟᱲᱟᱭ ᱦᱩᱭᱩᱜ ᱠᱟᱱ ᱛᱟᱦᱮᱱ ᱜᱮᱭᱟ᱾ ᱤᱱᱟᱹ ᱯᱚᱨ ᱠᱟᱹᱴᱤᱡ ᱪᱤᱱᱛᱟᱹ ᱵᱷᱟᱵ ᱱᱟ ᱠᱟᱛᱮᱫ ᱫᱩ ᱛᱤᱱ ᱵᱚᱪᱷᱚᱨ ᱦᱩᱭᱱᱟ ᱟᱲᱟᱜ ᱜᱤᱲᱤ ᱦᱩᱭ ᱠᱟᱱᱟ ᱾
ᱦᱳᱭ ᱛᱚᱵᱮ ᱱᱤᱥᱪᱳᱭ ᱟᱢ ᱦᱚᱸ ᱪᱚᱠᱞᱮᱴ ᱫᱚ ᱵᱟᱢ ᱡᱚᱢ ᱠᱟᱫᱟ ᱾
ᱦᱮᱸ ᱜᱚᱝᱠᱮ ᱪᱚᱠᱞᱮᱴ ᱠᱚᱫᱚ ᱵᱟᱝ ᱡᱚᱢ ᱦᱩᱭ ᱠᱟᱱᱟᱱ ᱜᱮᱭᱟ᱾ ᱟᱫᱚ ᱡᱟᱠ ᱜᱮ ᱚᱱᱟ, ᱚᱱᱟ ᱵᱟᱫ ᱞᱮ ᱢᱟᱱᱮ ᱡᱩᱫᱤ ᱩᱱᱟᱹᱜ ᱜᱮ ᱧᱩ ᱧᱩ ᱥᱟᱱᱟ ᱠᱚᱣᱟ, ᱱᱤᱦᱟᱹᱛᱤ ᱦᱮᱸ ᱜᱚᱝᱠᱮ ᱾ ᱥᱩᱢᱚᱭ ᱫᱚ ᱱᱟᱦᱟᱜ ᱚᱱᱠᱟ ᱵᱩᱡᱷᱟᱹᱣ ᱢᱮᱱ ᱫᱚ ᱟᱹᱰᱤ ᱡᱳᱨ ᱜᱮ ᱧᱩ ᱥᱟᱱᱟᱣᱟ ᱚᱱᱟ ᱟᱫᱚᱛ ᱛᱟᱦᱮᱸ ᱞᱮᱱ ᱠᱷᱟᱱ ᱟᱫᱚ ᱚᱱᱮ ᱚᱱᱠᱟ ᱧᱩ ᱢᱟ ᱵᱩᱡᱷᱟᱹᱣ ᱜᱮᱭᱟᱢ ᱾ ᱟᱫᱚ ᱚᱱᱟ ᱵᱚᱫᱚᱞ ᱛᱮ ᱱᱟᱦᱟᱜ ᱮᱴᱟᱜᱟᱜ ᱠᱚᱜᱮ ᱡᱚᱢ ᱵᱟᱲᱟ ᱦᱩᱭᱩᱜ ᱠᱟᱱ ᱛᱟᱦᱮᱱᱟ, ᱚᱱᱟ ᱡᱚᱠᱷᱚᱱ ᱧᱩ, ᱧᱩ ᱵᱩᱡᱷᱟᱹᱣ ᱠᱟᱱ ᱛᱟᱦᱮᱱᱟ ᱾
ᱦᱳᱭ, ᱦᱳᱭ, ᱦᱳᱭ ᱱᱚᱝᱠᱟ ᱜᱮ ᱢᱟᱱᱮ ᱱᱚᱜᱼᱚᱭ ᱡᱮ ᱟᱵᱚ ᱟᱵᱚ ᱡᱟᱦᱟᱸᱭ ᱠᱚ ᱮᱲᱮ ᱮᱫ ᱵᱚᱱᱟ ᱥᱮ ᱱᱚᱜᱼᱱᱟ ᱠᱚ ᱠᱤᱪᱷᱩ, ᱠᱤᱪᱷᱩ ᱟᱠᱚ ᱱᱟᱣᱟ ᱱᱟᱣᱟ ᱵᱨᱮᱱᱰ ᱠᱚ ᱠᱷᱩᱞᱟᱹᱣᱫᱟ ᱥᱮ ᱚᱱᱠᱟ ᱠᱚ ᱫᱟᱣᱵᱟᱭᱮᱫᱟ ᱡᱮ ᱱᱚᱣᱟ ᱠᱷᱟᱹᱛᱤᱨ ᱱᱚᱣᱟ ᱡᱚᱢ ᱯᱮ ᱥᱮ ᱱᱚᱝᱠᱟ ᱧᱩᱭ ᱯᱮ ᱛᱚ ᱱᱚᱣᱟ ᱠᱚ ᱯᱮ ᱦᱤᱲᱤᱧᱟ ᱥᱮ ᱱᱚᱝᱠᱟ ᱡᱟᱦᱟᱸ ᱞᱮᱠᱟ ᱾ ᱟᱫᱚ ᱩᱱᱤ ᱟᱨᱠᱤ ᱚᱱᱟ ᱴᱟᱭᱤᱢ ᱨᱮ ᱩᱱᱤ ᱞᱟᱹᱭ ᱦᱚᱪᱚᱭᱮᱫᱟ ᱡᱮ ᱚᱱᱟ ᱴᱟᱭᱤᱢ ᱨᱮ ᱟᱢ ᱵᱮᱥᱛᱚᱜ ᱢᱮ ᱢᱟ ᱾ ᱵᱩᱡᱷᱫᱟᱢ ᱛᱚ ᱚᱱᱟᱢ ᱵᱮᱥᱛᱚ ᱞᱮᱱᱠᱷᱟᱱ ᱤᱱᱟᱹ ᱠᱷᱟᱡ ᱚᱱᱟ ᱵᱟᱢ ᱤᱭᱟᱹᱭᱟ ᱟᱨᱠᱤ ᱵᱚᱞᱮ ᱵᱟᱢ ᱧᱩᱭᱟ ᱥᱮ ᱵᱟᱢ ᱡᱚᱢᱟ ᱾ ᱛᱚ ᱚᱱᱟ ᱠᱷᱟᱹᱛᱤᱨ ᱛᱮ ᱟᱨᱠᱤ ᱚᱱᱟ ᱪᱚᱠᱞᱮᱴ ᱥᱮ ᱡᱟᱦᱟᱱᱟᱜ ᱦᱳᱭ ᱥᱮ ᱾
ᱦᱮᱸ ᱮᱨ ᱯᱩᱨᱟᱹ ᱾ ᱟ ᱟᱵᱚ ᱛᱮᱜᱮ ᱮᱢᱮᱱ ᱫᱚ ᱱᱚᱜᱼᱱᱟ ᱵᱟᱹᱲᱤᱡ ᱟᱡᱟᱨ ᱠᱚᱦᱚᱸ ᱵᱚᱱ ᱠᱟᱹᱭ ᱡᱚᱱᱚᱜ ᱠᱟᱱᱟ ᱚᱱᱟ ᱫᱚ ᱟᱵᱚᱣᱟᱜ ᱟᱨ ᱥᱚᱨᱤᱨ ᱜᱮ ᱵᱟᱹᱲᱤᱡᱚᱜᱼᱟ, ᱢᱮᱱᱫᱟ ᱟᱵᱚᱣᱟᱜ ᱦᱚᱲᱢᱚ ᱜᱮ ᱵᱟᱹᱲᱤᱡᱚᱜᱼᱟ, ᱮᱨ ᱯᱚᱨ ᱦᱚᱲᱢᱚ ᱵᱟᱹᱲᱤᱡ ᱞᱮᱱᱠᱷᱟᱱ ᱩᱱᱠᱟ ᱟᱢᱟᱜ ᱟᱵᱚᱣᱟᱜ ᱱᱚᱝᱠᱟ ᱴᱟᱠᱟ ᱯᱚᱭᱥᱟ ᱟᱨᱡᱟᱣ ᱨᱮᱱᱟᱜ ᱩᱱᱟᱹ, ᱩᱱᱟᱹᱜ ᱢᱟᱨᱟᱝ ᱯᱚᱫᱽ ᱵᱟᱹᱱᱩᱜ ᱟᱠᱟᱫ ᱛᱟᱵᱚᱱᱟ ᱟᱨ ᱡᱮ ᱠᱳᱱᱳ ᱱᱚᱣᱟ ᱠᱚ ᱢᱤᱫᱴᱤᱡ ᱮᱸ ᱨᱳᱜᱽ ᱟᱸᱡᱟᱨ ᱦᱩᱭ ᱞᱮᱱ ᱠᱷᱟᱱ ᱮᱸ ᱞᱟᱹᱴᱩ ᱧᱚᱜ ᱦᱚᱸᱥᱯᱤᱴᱟᱞ ᱪᱷᱟᱲᱟ ᱱᱟᱦᱸᱜ ᱵᱟᱵᱚᱱ ᱵᱮᱥᱚᱜ ᱜᱮᱭᱟ
ᱦᱳᱭ, ᱦᱳᱭ, ᱦᱳᱭ, ᱚᱝᱠᱟ ᱢᱟ᱾ ᱴᱷᱤᱠ ᱜᱮ ᱟᱹᱰᱤ ᱢᱤᱫᱴᱮᱱ, ᱟᱹᱰᱤ ᱢᱤᱫᱴᱮᱱ, ᱠᱷᱟᱨᱟᱯ ᱯᱚᱨᱤᱥ ᱨᱮᱵᱚᱱ ᱯᱟᱲᱟᱜᱼᱟ᱾ ᱥᱟᱱᱛᱟᱲ ᱦᱚᱲ ᱫᱚ ᱩᱱᱟᱹᱜ ᱫᱚ ᱴᱟᱠᱟ ᱯᱚᱭᱥᱟᱹ ᱠᱚ ᱵᱟᱹᱱᱩᱜ ᱛᱟᱵᱚᱱᱟ᱾ ᱚᱱᱟ ᱠᱚᱢᱟ ᱦᱮᱸ ᱜᱮ᱾ ᱢᱮᱱᱠᱷᱟᱱ ᱟᱫᱚ ᱪᱮᱫ ᱮᱢ ᱪᱤᱠᱟᱭᱟ᱾ ᱟᱵᱚ ᱵᱚᱱ ᱪᱮᱥᱴᱟᱭ ᱢᱟ ᱡᱮ ᱱᱚᱣᱟ ᱯᱟᱹᱻ ᱦᱟᱺᱰᱤ ᱯᱟᱹᱨᱣᱟᱹ ᱥᱮ ᱟᱨᱚ ᱡᱟᱦᱟᱸ ᱱᱮᱥᱟ ᱫᱨᱚᱵᱽᱵᱚ ᱡᱟᱦᱟᱸ ᱠᱚ ᱢᱮᱱᱟᱼᱜ ᱟᱠᱟᱜ ᱛᱟᱵᱚᱱᱟ᱾ ᱛᱚ ᱚᱱᱟ ᱠᱚ ᱛᱷᱚᱲᱟ ᱥᱟᱹᱜᱤᱧ ᱨᱮ ᱛᱟᱦᱮᱱ ᱢᱟ᱾ ᱟᱨ ᱢᱚᱸᱥ ᱛᱮ